ᱦᱮᱞᱳ ᱟᱸᱡᱚᱢᱚᱜ ᱠᱟᱱᱟ ᱦᱮ ᱟᱸᱡᱚᱢᱚᱜ ᱠᱟᱱᱟ
ᱦᱮᱸ ᱦᱮᱸ ᱟᱡᱚᱢ ᱵᱤᱱ ᱛᱚᱵᱮ ᱪᱮᱫ ᱠᱚ ᱢᱮᱱᱟ ᱱᱤᱛ ᱫᱚ ᱢᱤᱫᱴᱮᱱ ᱴᱚᱯᱤᱠ ᱱᱤᱭᱟᱹ ᱛᱮᱞᱟᱝ ᱜᱟᱞᱢᱟᱨᱟᱜ ᱟ ᱢᱟᱱᱮ ᱟᱯᱮ ᱥᱮᱱᱟᱜ ᱵᱟᱯᱞᱟ ᱟᱨ ᱟᱞᱮ ᱥᱮᱱᱟᱜ ᱢᱟᱱᱮ ᱢᱤᱫ ᱢᱤᱫᱴᱮᱱ ᱥᱟᱨ ᱥᱟᱹᱜᱩᱱ ᱵᱟᱯᱞᱟ ᱚᱠᱟ ᱞᱮᱠᱟ ᱦᱩᱭᱩᱜ-ᱟ ᱛᱚ ᱚᱱᱟ ᱵᱤᱥᱚᱭ ᱛᱮ
ᱟᱪᱪᱷᱟ ᱚᱱᱟ ᱦᱚᱸ ᱴᱷᱤᱠ ᱜᱮᱵᱤᱱ ᱞᱟᱹᱭ ᱠᱮᱫᱟ ᱟᱫᱚ ᱢᱟ ᱟᱹᱵᱤᱱ ᱜᱮ ᱞᱟᱹᱭ ᱜᱚᱫ ᱫᱤᱱ ᱯᱩᱭᱞᱩ ᱟᱫᱚ ᱵᱤᱱ ᱞᱟᱹᱭ ᱞᱮᱠᱷᱟᱱ ᱟᱹᱞᱤᱧ ᱞᱤᱧ ᱞᱟᱹᱭ ᱜᱚᱫᱟ ᱦᱟᱸᱜ ᱟᱹᱬᱛᱤ ᱜᱚᱫᱟ ᱦᱟᱸᱜ ᱞᱟᱹᱭ ᱵᱤᱱ
ᱦᱮᱸ ᱢᱟᱱᱮ ᱟᱞᱮ ᱥᱮᱱ ᱫᱚ ᱥᱟᱵ ᱠᱟᱜ ᱢᱮ ᱢᱤᱫᱴᱮᱡ ᱱᱚᱨᱢᱟᱞ ᱨᱟᱭᱵᱟᱨ ᱵᱟᱯᱞᱟ ᱵᱟᱯᱞᱟ ᱦᱩᱭ ᱞᱮᱱ ᱠᱷᱟᱱ ᱫᱚ ᱱᱚᱝᱠᱟ ᱦᱩᱭᱩᱜᱼᱟ ᱡᱮ ᱟᱢ ᱯᱷᱟᱥᱴ ᱨᱮ ᱠᱩᱲᱤ ᱠᱚᱲᱟ ᱠᱚ ᱡᱩᱫᱤ ᱡᱟᱦᱟᱸᱭ ᱨᱮᱱ ᱠᱩᱲᱤ ᱡᱟᱦᱟᱸᱭ ᱨᱮᱱ ᱠᱚᱲᱟ ᱡᱟᱦᱟᱸᱭ ᱠᱚ ᱨᱟᱭᱵᱟᱨᱚᱜ ᱠᱚ ᱧᱮᱞ ᱠᱩᱥᱤ ᱠᱟᱱᱟ ᱡᱩᱨᱤ ᱠᱤᱱᱟ ᱠᱚ ᱛᱚ ᱠᱩᱲᱤ ᱚᱲᱟᱜ ᱨᱮ ᱪᱟᱞᱟᱣ ᱠᱟᱛᱮᱜ ᱠᱟᱛᱷᱟ ᱠᱚ ᱤᱫᱤᱭᱟ ᱥᱮ ᱟᱯᱮ ᱨᱮᱱ ᱠᱩᱲᱤ ᱵᱟᱠᱷᱨᱟ ᱠᱚᱲᱟ ᱢᱟᱱᱮ ᱧᱟᱢ ᱠᱟᱫᱮᱭᱟᱭ ᱥᱮ ᱤᱧ ᱧᱮᱞ ᱠᱟᱫᱮᱭᱟ ᱥᱮ ᱯᱮᱲᱟ ᱠᱚ ᱩᱰᱩᱠ ᱟᱠᱟᱱᱟ ᱢᱮᱱᱛᱮ ᱛᱚ ᱩᱱᱠᱩ ᱡᱩᱫᱤ ᱠᱚ ᱟᱛᱟᱝ ᱠᱚᱣᱟ ᱥᱮᱠᱚ ᱨᱮᱵᱮᱱᱚᱜᱼᱟ ᱛᱚᱵᱮ ᱠᱚ ᱢᱮᱱᱟ ᱦᱮᱸ ᱢᱟ ᱟᱹᱜᱩ ᱠᱚᱢ ᱥᱮ ᱪᱮᱫ ᱪᱚᱝ ᱠᱚ ᱢᱮᱱᱟ ᱛᱚ ᱤᱱᱟᱹ ᱛᱟᱭᱱᱚᱢ ᱰᱮᱴ ᱯᱷᱤᱠᱥ ᱠᱟᱛᱮᱫ ᱩᱱᱠᱩ ᱠᱚ ᱟᱹᱜᱩ ᱠᱚᱣᱟ ᱥᱟᱵ ᱠᱚ ᱢᱮ ᱠᱷᱟᱱ ᱫᱚᱥ ᱡᱚᱱ ᱠᱷᱚᱱ ᱮ ᱞᱟᱛᱟᱨ ᱨᱮᱭᱟᱜ ᱯᱷᱤᱨ ᱫᱚᱥ ᱡᱚᱱ ᱞᱮᱠᱟ ᱠᱚ ᱦᱤᱡᱩᱜᱼᱟ ᱜᱚᱜᱚ ᱵᱟᱵᱟ ᱠᱚᱲᱟ ᱨᱮᱱ ᱠᱚᱲᱟ ᱵᱟᱨᱭᱟ ᱜᱟᱱ ᱠᱚᱲᱟ ᱨᱮᱱ ᱜᱟᱛᱮ ᱠᱚᱲᱟ ᱠᱚ ᱚᱱᱠᱟ ᱢᱟᱱᱮ ᱦᱤᱡᱩᱜᱼᱟ ᱟᱨ ᱠᱩᱲᱤ ᱠᱚ ᱧᱮᱯᱮᱞᱮᱭᱟ ᱧᱮᱞ ᱠᱩᱥᱤ ᱠᱟᱛᱮ ᱠᱚ ᱪᱟᱞᱟᱜ-ᱟ ᱛᱚ ᱛᱟᱭᱱᱚᱢ ᱛᱮ ᱟ ᱵᱟᱯᱞᱟ ᱡᱮᱥᱮ ᱠᱤ ᱠᱩᱲᱤ ᱠᱚᱲᱟ ᱚᱲᱟᱜ ᱨᱮᱱ ᱠᱚ ᱠᱩᱥᱤᱭᱱᱟ ᱠᱩᱲᱤ ᱚᱲᱟᱜ ᱨᱮᱱ ᱦᱚᱸᱠᱚ ᱠᱩᱥᱤᱭᱱᱟ ᱛᱚᱵᱮ ᱠᱷᱟᱱ ᱫᱚ ᱠᱩᱲᱤ ᱚᱲᱟᱜ ᱠᱷᱚᱱ ᱠᱚ ᱪᱟᱞᱟᱜ-ᱟ ᱠᱚᱲᱟ ᱚᱲᱟᱜ ᱫᱩᱣᱟᱹᱨ ᱧᱮᱞ
ᱟᱪᱪᱷᱟ
ᱠᱩᱥᱤ ᱨᱟᱹᱡᱤ ᱦᱩᱭ ᱞᱮᱱᱠᱷᱟᱡ ᱚᱱᱟ ᱦᱚᱸ ᱛᱟᱭᱱᱚᱢ ᱛᱮᱫᱚ ᱠᱚ ᱦᱚᱦᱚ ᱟᱠᱚᱣᱟ ᱡᱮ ᱜᱤᱨᱟᱹᱭ ᱞᱟᱹᱜᱤᱫ ᱛᱮ ᱛᱚ ᱜᱤᱨᱟᱹᱭ ᱭᱟ ᱠᱚ ᱢᱤᱫ ᱪᱟᱸᱫᱳ ᱨᱮᱱᱟᱜ ᱜᱤᱨᱟᱹ ᱠᱟᱛᱮᱜ ᱚᱱᱟ ᱫᱚ ᱪᱮᱫ ᱠᱚ ᱢᱮᱛᱟᱜ-ᱟ ᱢᱤᱫ ᱥᱚᱯ ᱛᱟ ᱞᱟᱦᱟ ᱵᱟᱯᱞᱟ ᱰᱮᱴ ᱢᱤᱫ ᱥᱚᱯᱛᱟ ᱞᱟᱦᱟ ᱟᱞᱮ ᱥᱮᱫ ᱫᱚ ᱠᱩᱲᱤ ᱟᱨ ᱠᱚᱲᱟ ᱫᱚᱠᱚ ᱵᱟᱸᱫᱮ ᱠᱤᱱᱟ ᱢᱟᱱᱮ ᱦᱚᱨᱚᱜ ᱵᱟᱸᱫᱮ ᱠᱤᱱᱟ ᱠᱚ
ᱚ ᱦᱚ
ᱡᱮᱥᱮ ᱠᱤ ᱠᱚᱲᱤ ᱫᱚᱠᱩ ᱱᱤᱨᱚᱠᱠᱷᱩᱱᱤ ᱟ ᱠᱚᱲᱟ ᱦᱚᱸ ᱛᱚ ᱤᱱᱟᱹ ᱦᱩᱭ ᱮᱱᱟ ᱛᱟᱭᱱᱚᱢ ᱛᱮ ᱢᱤᱫ ᱥᱚᱯᱛᱟ ᱛᱟᱭᱱᱚᱢ ᱫᱚ ᱵᱟᱯᱞᱟ ᱦᱳᱭᱳᱜ-ᱟ ᱥᱤᱸᱫᱽᱨᱟᱹᱫᱟᱱ ᱠᱚ ᱦᱩᱭ ᱵᱟᱲᱟ ᱠᱟᱛᱮᱫ ᱛᱟᱭᱱᱚᱢ ᱛᱮᱜᱮ ᱢᱟᱱᱮ ᱢᱤᱫ ᱫᱤᱱ ᱨᱮᱜᱮ ᱟᱞᱮ ᱥᱮᱫ ᱫᱚ ᱦᱩᱭ ᱥᱟᱹᱛ ᱟᱨ ᱚᱲᱟᱜ ᱛᱮ ᱟᱹᱜᱩ ᱟᱨ ᱟᱯᱮ ᱟᱢ ᱡᱮᱦᱮᱛᱩᱢ ᱢᱮᱱ ᱠᱮᱫᱟ ᱳᱲᱤᱥᱟ ᱛᱚ ᱚᱱᱛᱮ ᱫᱚ ᱢᱟᱱᱮ ᱟᱵᱚ ᱥᱟᱱᱛᱟᱲ ᱫᱚ ᱟᱹᱰᱤ ᱢᱟᱱᱮ ᱚᱱᱛᱮᱱ ᱠᱚ ᱦᱚᱲᱟᱜ ᱢᱟᱱᱮ ᱱᱤᱭᱚᱢ ᱠᱚᱫᱚ ᱟᱹᱰᱤ ᱡᱩᱫᱟᱹ ᱛᱟᱦᱮᱱᱟ ᱪᱮᱫᱟᱜ ᱥᱮ ᱟ ᱳᱲᱤᱥᱟ ᱤᱱᱟᱹ ᱛᱟᱭᱱᱚᱢ ᱡᱷᱟᱲᱠᱷᱚᱸᱰ ᱱᱚᱣᱟ ᱠᱚᱨᱮᱱ ᱦᱚᱲᱟᱜ ᱢᱟᱱᱮ ᱟᱵᱚ ᱥᱟᱱᱛᱟᱲ ᱵᱚᱭᱦᱟ ᱠᱚᱣᱟᱜ ᱱᱤᱭᱚᱢ ᱠᱚᱫᱚ ᱟᱹᱰᱤ ᱰᱤᱯᱷ ᱨᱮᱱᱰ ᱜᱮᱭᱟ ᱪᱮᱫᱟᱜ ᱥᱮ ᱚᱱᱛᱮ ᱫᱚ ᱟᱵᱚ ᱥᱟᱱᱛᱟᱲ ᱵᱚᱭᱦᱟ ᱟᱹᱰᱤ ᱡᱟᱹᱥᱛᱤ ᱜᱟᱱ ᱢᱮᱱᱟᱜ ᱠᱚᱣᱟ ᱟᱨ ᱟᱞᱮ ᱡᱮ ᱢᱮᱱᱟᱜ ᱞᱮᱭᱟ ᱱᱚᱛᱮ ᱨᱮᱫᱚ ᱟᱹᱰᱤ ᱠᱚᱢ ᱢᱮᱱᱟᱜ ᱞᱮᱭᱟ
ᱦᱚᱭ ᱦᱚᱭ ᱚᱱᱟ ᱚᱠᱟᱴᱟᱜ ᱵᱤᱱ ᱞᱟᱹᱭ ᱠᱮᱫ-ᱟ ᱚᱱᱟ ᱦᱚᱸ ᱥᱟᱹᱨᱤ ᱠᱟᱛᱷᱟ ᱜᱮ ᱟᱫᱚ ᱚᱱᱠᱟ ᱜᱮ ᱚᱠᱟ ᱞᱮᱠᱟᱠᱟ ᱵᱤᱱ ᱞᱟᱹᱭ ᱠᱮᱫᱟ ᱵᱟᱯᱞᱟ ᱦᱚᱸ ᱚᱱᱠᱟ ᱜᱮ ᱦᱩᱭ ᱵᱟᱲᱟᱜ ᱜᱮᱭᱟ ᱟᱹᱵᱤᱱ ᱚᱠᱟ ᱞᱮᱠᱟ ᱵᱤᱱ ᱞᱟᱹᱭ ᱠᱮᱫᱟ ᱚᱱᱠᱟ ᱚᱱᱠᱟ ᱱᱟᱥᱮᱜ ᱜᱮ ᱥᱚᱢᱟᱱ ᱫᱷᱟᱨᱟ ᱧᱚᱜ ᱜᱮᱛᱟ ᱵᱚᱱᱟ ᱟᱫᱚ ᱱᱚᱛᱮ ᱦᱚᱸ ᱚᱠᱟᱠᱟᱵᱤᱱ ᱞᱟᱹᱭ ᱠᱮᱫᱟ ᱡᱮ ᱦᱩᱭᱩᱜ ᱠᱤ ᱟᱹᱞᱤᱧ ᱡᱟᱦᱟᱸᱭ ᱢᱤᱫ ᱥᱚ ᱡᱚᱴᱟᱣ ᱡᱚᱴᱟᱣ ᱥᱟᱞᱟᱜ ᱠᱤ ᱟᱞᱤᱧ ᱡᱚᱴᱟᱣ ᱜᱮᱭᱟᱞᱤᱧ ᱡᱮ ᱩᱱᱤ ᱚᱸᱰᱮ ᱠᱷᱚᱱᱟᱜ ᱠᱟᱛᱷᱟᱭ ᱞᱟᱹᱭ ᱟᱹᱜᱩ ᱠᱮᱫᱟ ᱡᱮ ᱵᱟᱝᱟ ᱟᱢ ᱵᱟᱠᱷᱨᱟ ᱢᱤᱫᱴᱟᱱ ᱵᱟᱹᱦᱩᱧ ᱧᱮᱞ ᱟᱠᱟᱫᱮᱭᱟ ᱱᱚᱝᱠᱟ ᱱᱚᱝᱠᱟ ᱠᱟᱛᱷᱟ ᱟᱫᱚ ᱩᱱᱠᱩᱧ ᱠᱩᱞᱤ ᱞᱮᱠᱚᱜᱮ ᱡᱮ ᱩᱱᱤ ᱢᱟᱹᱭ ᱵᱟᱠᱷᱨᱟ ᱟᱯᱮ ᱢᱟᱹᱭ ᱵᱟᱠᱷᱨᱟ ᱡᱮ ᱡᱟᱶᱟᱭᱤᱧ ᱧᱟᱢ ᱟᱠᱟᱫᱮᱭᱟ ᱟᱫᱚᱧ ᱯᱮᱲᱟᱧ ᱟᱹᱜᱩ ᱠᱚᱣᱟ ᱥᱮ ᱵᱟᱝᱟ ᱟᱫᱚ ᱚᱱᱠᱟ ᱟᱹᱠᱤᱱ ᱜᱚᱜᱚ ᱟᱭᱳ ᱥᱟᱞᱟᱜ ᱨᱚᱯᱚᱲ ᱵᱟᱲᱟ ᱦᱩᱭ ᱠᱟᱛᱮᱫ ᱩᱱᱤ ᱡᱚᱛᱚ ᱡᱟᱹᱛᱲᱮ ᱠᱟᱛᱷᱟᱭ ᱟᱹᱜᱩᱭᱟ ᱱᱟᱹᱭ ᱠᱚᱲᱟ ᱚᱲᱟᱜ ᱨᱮ ᱟᱫᱚ ᱚᱸᱰᱮ ᱦᱚᱸ ᱞᱟᱹᱭ ᱟᱠᱚᱣᱟ ᱡᱮ ᱵᱟᱝᱟ ᱟᱵᱚ ᱵᱟᱹᱵᱩ ᱵᱟᱠᱷᱨᱟ ᱵᱟᱠᱷᱟᱱ ᱡᱚᱴᱟᱣ ᱵᱟᱠᱷᱨᱟ ᱧᱮᱞ ᱦᱩᱭ ᱠᱟᱱᱟ ᱵᱟᱹᱦᱩ ᱟᱫᱚ ᱧᱮᱞᱵᱚ ᱥᱮᱱᱚᱜᱼᱟ ᱢᱮᱱ ᱛᱮᱫ ᱥᱮ ᱵᱟᱝᱟ ᱟᱫᱚ ᱩᱱᱤ ᱠᱚᱲᱟ ᱱᱟᱦᱟᱜ ᱚᱸᱰᱮ ᱠᱷᱚᱱᱟᱜ ᱪᱮᱫ ᱮ ᱞᱟᱹᱭ ᱮᱫᱟ ᱟᱡᱟᱜ ᱦᱚᱸ ᱠᱩᱥᱤ ᱵᱟᱹᱥᱤ ᱥᱮ ᱵᱟᱝᱟ ᱥᱮ ᱚᱠᱟᱨᱮ ᱢᱟᱲᱟᱝ ᱠᱷᱚᱱᱟᱜ ᱫᱩᱞᱟᱹᱲ ᱫᱩᱯᱩᱞᱟᱹᱲ ᱟᱠᱟᱫᱟ ᱚᱱᱟ ᱠᱚ ᱜᱟᱯᱟᱞ ᱢᱟᱨᱟᱣ ᱠᱟᱛᱮᱫ ᱚᱲᱟᱜ ᱦᱚᱲ ᱥᱟᱞᱟᱜ ᱜᱮ ᱟᱫᱚ ᱤᱱᱟᱹ ᱯᱚᱨᱮ ᱫᱚ
ᱯᱷᱳᱱ ᱛᱮᱜᱮ ᱟᱨ ᱵᱟᱝ ᱱᱤᱛᱚᱜ ᱢᱟ ᱡᱟᱹᱥᱛᱤ ᱡᱟᱹᱛᱤ ᱢᱟ ᱯᱷᱳᱱ ᱠᱚᱛᱮ ᱜᱮ ᱥᱟᱹᱜᱟᱹᱭ ᱢᱟ ᱟᱨᱠᱤ ᱨᱚᱯᱚᱲ ᱜᱟᱞᱢᱟᱨᱟᱣ ᱢᱟ ᱦᱩᱭ ᱵᱟᱲᱟᱜ ᱠᱟᱱ ᱜᱮᱭᱟ ᱤᱱᱟᱹ ᱯᱚᱨᱮ ᱫᱚ ᱟᱫᱚ ᱱᱚᱛᱮ ᱫᱚ
ᱥᱮᱱᱚᱜ ᱜᱮᱭᱟ ᱠᱚ ᱚᱱᱟ ᱡᱤᱱᱛᱤᱵᱤᱱ ᱞᱟᱹᱭ ᱠᱮᱜᱼᱟ ᱚᱲᱟᱜ ᱦᱚᱲ ᱠᱤᱪᱷᱩ ᱜᱟᱱ ᱵᱟᱵᱟ ᱟᱭᱳ ᱠᱚ ᱟᱨ ᱡᱚᱴᱟᱣ ᱠᱚᱲᱟ ᱠᱚ ᱟᱨ ᱟᱹᱛᱩ ᱨᱮᱱ ᱢᱟᱺᱡᱷᱤ ᱱᱟᱭᱠᱮ ᱠᱚ ᱵᱟᱨ ᱦᱚᱲ ᱟᱹᱛᱩ ᱴᱚᱞᱟ ᱵᱟᱨ ᱦᱚᱲ ᱜᱟᱱ ᱚᱱᱠᱟ ᱢᱮᱥᱟ ᱠᱟᱛᱮᱫ ᱫᱚᱥ ᱵᱟᱨᱚ ᱡᱚᱱ ᱵᱷᱤᱛᱤᱨ ᱨᱮᱜᱮᱠᱚ ᱥᱮᱱᱚᱜᱼᱟ ᱟᱫᱚ ᱥᱮᱱ ᱵᱟᱲᱟ ᱠᱟᱛᱮᱫ ᱡᱚᱢ ᱧᱩ ᱵᱟᱲᱟ ᱠᱟᱛᱮᱫ ᱤᱱᱟᱹ ᱯᱚᱨᱮ ᱫᱚ ᱟᱫᱚ ᱚᱱᱮ ᱜᱟᱯᱟᱞ ᱢᱟᱨᱟᱣ ᱦᱳᱭ ᱵᱟᱲᱟ ᱠᱟᱛᱮᱫ ᱚᱸᱲᱮ ᱠᱩᱥᱤᱵᱟᱹᱥᱤ ᱠᱟᱛᱮᱫ ᱩᱱ ᱡᱚᱠᱷᱚᱜ ᱢᱟ ᱵᱟᱝ ᱞᱟᱹᱭᱜᱚᱜᱼᱟ
ᱦᱩᱸ
ᱟᱫᱚ ᱚᱲᱟᱜ ᱦᱮᱡ ᱨᱩᱣᱟᱹᱲ ᱠᱟᱛᱮᱫ ᱟᱫᱚ ᱩᱱᱠᱩ ᱫᱚᱠᱚ ᱡᱟᱱᱟᱣ ᱨᱩᱣᱟᱹᱲᱟ ᱡᱮ ᱵᱟᱝᱟ ᱠᱷᱩᱥᱤ ᱜᱮ ᱠᱷᱟᱱ ᱠᱚ ᱠᱚ ᱞᱟᱹᱭ ᱨᱩᱣᱟᱹᱲᱟ ᱦᱤᱡᱩᱜ ᱟᱠᱚ ᱧᱮᱧᱮᱞ ᱟᱫᱚ ᱡᱩᱫᱤ ᱵᱟᱝ ᱠᱷᱟᱱ ᱟᱫᱚ ᱚᱸᱰᱮ ᱠᱷᱚᱱᱟᱜ ᱜᱮ ᱟᱫᱚ
ᱦᱩᱸ
ᱢᱩᱪᱟᱹᱫᱚᱜᱼᱟ ᱟᱨ ᱡᱩᱫᱤ ᱠᱷᱩᱥᱤ ᱵᱟᱹᱥᱤ ᱠᱷᱟᱱ ᱢᱟ ᱤᱱᱟᱹ ᱯᱚᱨᱮ ᱨᱟᱭᱵᱟᱨ ᱠᱚ ᱥᱟᱵ ᱠᱤᱱᱟᱹ ᱚᱱᱛᱮᱨᱮᱱ ᱠᱩᱲᱤ ᱯᱟᱥᱴᱟ ᱥᱮ ᱨᱮᱱ ᱨᱟᱭᱵᱟᱨ ᱠᱚᱲᱟ ᱯᱟᱥ ᱯᱟᱥᱴᱟ ᱥᱮᱫ ᱨᱮᱱ ᱨᱟᱭᱵᱟᱨ ᱟᱫᱚ ᱡᱟᱦᱟᱸ ᱛᱤᱱᱟᱹᱜ ᱜᱮ ᱠᱟᱛᱷᱟ ᱠᱚ ᱟᱹᱨᱤ ᱪᱟᱹᱞᱤ ᱮᱯᱮᱢᱼ ᱫᱮᱯᱮᱢᱚᱜ ᱟᱠᱚ ᱟᱫᱚ ᱤᱱᱟᱹ ᱯᱚᱨᱮ ᱫᱚ ᱨᱟᱭᱵᱟᱨᱼᱟᱜ ᱠᱟᱹᱢᱤᱜᱮ ᱡᱮ ᱵᱟᱝᱟ ᱫᱤᱱ ᱫᱤᱱ ᱦᱤᱞᱳᱜ ᱵᱚ ᱱᱮᱰᱟᱭᱼᱟ ᱱᱤᱱ ᱫᱤᱱ ᱦᱤᱞᱳᱜ ᱫᱚ ᱜᱤᱨᱟᱹ ᱛᱚᱞᱚᱜᱼᱟ ᱤᱱᱟᱹ ᱯᱚᱨᱮ ᱚᱱᱟᱵᱤᱱ ᱞᱟᱹᱭ ᱠᱮᱜ ᱞᱮᱠᱟ ᱚᱱᱠᱟ ᱞᱮᱠᱟᱮᱜ ᱦᱩᱭᱩᱜᱼᱟ ᱤᱱᱟᱹ ᱯᱚᱨᱮ ᱢᱟ ᱚᱱᱮ ᱥᱤᱸᱫᱩᱨ ᱫᱟᱱ ᱠᱚ ᱤᱭᱟᱹ ᱟᱥᱮᱱ ᱫᱟᱜ ᱠᱚ ᱤᱱᱟᱹ ᱠᱚᱨᱮ ᱢᱟ ᱡᱷᱚᱛᱚ ᱠᱤᱪᱷᱩ ᱫᱟᱨᱟᱢ ᱫᱟᱜ ᱠᱚ ᱦᱩᱭ ᱵᱟᱲᱟᱜ ᱜᱮᱭᱟ ᱮᱱᱮᱡ ᱥᱟᱶ ᱥᱟᱶᱛᱮ ᱡᱚᱛᱚ ᱠᱤᱪᱷᱩ
ᱟᱪᱪᱷᱟ ᱟᱯᱮ ᱥᱮᱫ ᱵᱟᱯᱞᱟ ᱦᱩᱭ ᱞᱮᱱᱠᱷᱟᱱ ᱢᱟᱱᱮᱼᱼ ᱡᱮᱥᱮ ᱠᱤᱼᱼ ᱱᱚᱠᱟ ᱛᱟᱦᱮᱱᱟ ᱵᱟᱝ ᱡᱮ ᱵᱟᱯᱞᱟ ᱟᱴ ᱢᱚᱝᱞᱟ ᱠᱚ ᱦᱩᱭᱩᱜ ᱜᱮᱭᱟ ᱥᱮ ᱟᱯᱮᱥᱮᱱ ᱫᱚ ᱦᱩᱭᱩᱜ ᱜᱮᱭᱟ ᱥᱮ ᱵᱟᱝ
ᱟᱨᱴ ᱵᱟᱝᱞᱟ ᱢᱚᱱᱮ ᱛᱮᱫᱚ ᱵᱟᱹᱞᱤᱧ ᱵᱩᱡᱷᱟᱹᱣ ᱫᱟᱲᱮᱭᱟᱜᱼᱟ ᱜᱚᱢᱠᱮ ᱟᱹᱵᱤᱱ ᱡᱟᱦᱟᱸᱴᱟᱜ ᱵᱤᱱ ᱞᱟᱹᱭ ᱠᱮᱜᱼᱟ ᱟᱫᱚ ᱱᱟᱥᱮᱱᱟᱜ ᱠᱟᱹᱴᱤᱡ ᱱᱟᱦᱟᱜ ᱵᱤᱱ ᱵᱩᱡᱷᱟᱹᱣ ᱦᱚᱪᱚ ᱞᱮᱠᱟ ᱡᱩᱫᱤᱵᱤᱱ ᱞᱟᱹᱭ ᱠᱮᱭᱟ ᱦᱩᱱᱟᱹᱝ ᱵᱷᱟᱹᱜᱤ ᱧᱚᱜ ᱠᱚᱜᱼᱟ
ᱢᱟᱱᱮ ᱟᱴ ᱢᱚᱝᱞᱟ ᱫᱚ ᱱᱚᱝᱠᱟ ᱦᱩᱭᱩᱜ ᱠᱟᱱᱟ ᱥᱮ ᱢᱟᱱᱮ ᱟᱞᱮᱥᱮᱫ ᱫᱚ ᱡᱮᱥᱮᱠᱤ ᱛᱤᱦᱤᱧ ᱵᱷᱚᱡᱽ ᱦᱩᱭᱱᱟ ᱥᱟᱵ ᱠᱟᱜ ᱢᱮ ᱠᱩᱲᱤ ᱢᱟᱱᱮ ᱵᱟᱹᱦᱩ ᱠᱩᱲᱤ ᱠᱚ ᱟᱹᱜᱩ ᱠᱮᱫᱮᱭᱟ ᱠᱚᱲᱟᱜ ᱵᱟᱯᱞᱟᱞᱤᱧ ᱞᱟᱹᱭᱟᱵᱤᱱ ᱚᱱᱤ ᱛᱚ ᱵᱟᱵ ᱵᱟ ᱫᱚᱥᱟᱨ ᱦᱤᱞᱳᱜ ᱫᱚ ᱢᱟᱱᱮ ᱨᱮᱥᱴ ᱦᱩᱭᱩᱜᱼᱟ ᱟ ᱡᱮᱭᱥᱮ ᱠᱤ ᱩᱱ ᱦᱤᱞᱳᱜ ᱫᱚ ᱢᱟᱰᱣᱟ ᱩᱛᱩᱲ ᱦᱩᱭᱩᱜᱼᱟ ᱢᱟᱰᱣᱟ ᱩᱛᱩᱲ ᱮᱱᱦᱤᱞᱳᱜ ᱫᱚ ᱠᱷᱟᱹᱞᱤ ᱚᱱᱞᱤ ᱯᱷᱚᱨ ᱢᱟᱰᱣᱟ ᱩᱛᱩᱲ ᱤᱱᱟᱹ ᱛᱟᱭᱱᱚᱢ ᱦᱤᱞᱳ ᱛᱟᱦᱮᱱᱟ ᱟᱹᱨᱩᱵ ᱡᱟᱸᱜᱟ ᱛᱚ ᱟᱹᱨᱩᱵ ᱡᱟᱸᱜᱟ ᱦᱩᱭᱩᱜᱼᱟ ᱮᱱᱦᱤᱞᱳᱜ ᱫᱚ ᱢᱟᱱᱮ ᱩᱱᱤᱨᱮᱱᱼᱼ ᱚᱠᱟ ᱚᱠᱟ ᱥᱟᱺᱜᱤᱧ ᱨᱮ ᱢᱮᱱᱟᱜ ᱠᱚᱣᱟ ᱥᱮ ᱥᱩᱨ
ᱟᱹᱵᱤᱱ ᱦᱚᱸ ᱚᱠᱟᱞ ᱞᱮᱠᱟ ᱵᱤᱱ ᱞᱟᱹᱭᱠᱮᱜᱼᱟ ᱱᱤᱛᱚᱜ ᱫᱚᱞᱤᱧ ᱵᱩᱡᱷᱟᱹᱣ ᱠᱮᱫᱟ ᱚᱱᱠᱟ ᱜᱮ ᱦᱩᱭᱩᱜ ᱜᱮᱭᱟ
ᱦᱮᱸ ᱚᱱᱟ ᱦᱩᱭᱩᱜᱼᱟ ᱤᱱᱟᱹ ᱛᱟᱭᱱᱚᱢ ᱫᱚ ᱱᱚᱣᱟ ᱦᱩᱭᱩᱜᱼᱟ ᱡᱮ ᱠᱤ ᱟᱴ ᱫᱤᱱ ᱠᱩᱞᱟᱹᱣ ᱠᱟᱛᱮ ᱟᱴ ᱢᱚᱝᱞᱟ ᱦᱩᱭᱩᱜᱼᱟ ᱛᱚ ᱛᱚ ᱱᱩᱠᱤᱱ ᱫᱩᱣᱟᱹᱨ ᱞᱟᱹᱜᱤᱫᱵ ᱠᱤᱱ ᱪᱟᱞᱟᱜᱼᱟ ᱪᱟᱞᱟᱣ ᱠᱟᱛᱮᱫ ᱠᱤᱱ ᱨᱩᱣᱟᱹᱲᱟ ᱢᱟᱱᱮ ᱟᱴ ᱫᱤᱱ ᱠᱩᱞᱟᱨ ᱠᱤᱱ ᱨᱩᱣᱟᱹᱲᱟ ᱮᱱ ᱦᱤᱞᱚᱜ ᱟᱴ ᱢᱚᱝᱞᱟ ᱮᱱ ᱦᱤᱞᱚᱜ ᱟᱫᱚ ᱱᱚᱰᱮ ᱠᱚᱲᱟ ᱚᱲᱟᱜ ᱨᱮ ᱟᱵᱟᱨ ᱛᱮ ᱵᱷᱚᱡᱽ ᱦᱩᱭᱩᱜᱼᱟ ᱢᱟᱱᱮ ᱠᱟᱹᱴᱤᱡ ᱢᱴᱤᱡ ᱵᱷᱚᱡᱽ ᱥᱟᱵᱠᱟᱜ ᱢᱮ ᱚᱱᱠᱟ ᱯᱚᱧᱪᱟᱥ ᱥᱟᱴ ᱡᱚᱱ
ᱦᱸ ᱚᱱᱠᱟᱟᱜᱮ ᱦᱩᱭ ᱵᱟᱲᱟᱜ ᱜᱮᱭᱟ ᱟᱨ ᱚᱱᱟ ᱵᱟᱫ ᱛᱮᱢᱟ ᱟᱵᱚ ᱡᱟᱦᱟᱸ ᱡᱟᱦᱟᱸᱭ ᱠᱚ ᱜᱩᱲᱫᱟᱹᱣ ᱧᱟᱯᱟᱢᱚᱜ ᱠᱟᱱᱟ ᱟᱨᱵᱟᱝ ᱟᱹᱰᱤ ᱮᱢᱟᱱ ᱛᱮᱭᱟᱜ ᱵᱟᱯᱞᱟ ᱨᱮᱱᱟᱜ ᱢᱟ ᱠᱟᱛᱷᱟ ᱢᱮᱱᱟᱜᱼᱟ ᱟᱫᱚ ᱡᱟᱹᱥᱛᱤ ᱢᱟ ᱱᱟᱦᱟᱜ ᱤᱱᱟᱹᱜ ᱞᱟᱹᱭ ᱞᱮᱠᱪᱟᱨ ᱠᱟᱛᱷᱟ ᱠᱟᱛᱷᱟ ᱢᱟ ᱵᱟᱹᱞᱤ ᱟᱸᱡᱚᱢ ᱵᱟᱲᱟ ᱟᱠᱟᱫᱟ ᱥᱮ ᱟᱹᱞᱤᱧ ᱚᱱᱠᱟ ᱦᱚᱸ ᱜᱮᱭᱟᱱ ᱢᱟ ᱵᱟᱹᱱᱩᱜ ᱟᱠᱟᱫ ᱛᱟᱹᱧ ᱡᱟᱦᱟᱸ ᱛᱱᱟᱹᱜ ᱞᱤᱧ ᱧᱮᱞ ᱟᱠᱟᱫᱟ ᱚᱱᱟ ᱜᱮᱞᱤᱧ ᱛᱤ ᱠᱮᱫᱟ ᱟᱨ
ᱟᱪᱪᱷᱟ ᱢᱤᱴᱤᱡ ᱦᱮᱸ ᱢᱤᱫᱴᱮᱡ ᱠᱟᱛᱷᱦ ᱟᱨᱦᱚᱸ ᱡᱮᱼ ᱟᱞᱮ ᱢᱟᱱᱮ ᱠᱚ ᱢᱮᱛᱟᱞᱮᱭᱟ ᱡᱮ ᱟᱞᱮ ᱠᱚ ᱞᱟᱴᱩ ᱞᱴᱩ ᱩᱱᱠᱩ ᱢᱮᱱᱟᱜ ᱠᱚ ᱵᱩᱰᱤ ᱜᱚ ᱛᱟᱠᱚ ᱦᱟᱲᱟᱢ ᱵᱟ ᱛᱟᱠᱚ ᱩᱱᱠᱩ ᱠᱚ ᱢᱮᱱᱟ ᱡᱮ ᱟᱵᱚ ᱥᱟᱱ ᱼᱼ ᱛᱟᱨ ᱦᱚᱲ ᱦᱚᱯᱚᱱ ᱫᱚ ᱵᱚᱞᱮ ᱢᱟᱱᱮ ᱥᱟᱨ ᱥᱟᱹᱜᱩᱱ ᱵᱟᱯᱞᱟ ᱫᱚ ᱟᱹᱰᱤ ᱠᱚᱢ ᱢᱟᱱᱮ ᱚᱨ ᱵᱟᱯᱞᱟ ᱰᱷᱮᱨ ᱛᱟᱦᱮᱸ ᱠᱟᱱᱟ ᱛᱚ ᱱᱮᱛᱟᱨ ᱦᱚᱸ ᱚᱱᱟ ᱫᱚ ᱟᱯᱮᱥᱮᱫ ᱢᱮᱱᱟᱜ ᱜᱮᱭᱟ ᱥᱮ ᱵᱟᱹᱱᱩᱜᱼᱟ?
ᱵᱟᱝ ᱵᱟᱝ ᱟ ᱡᱟᱦᱟᱸᱵᱤᱱ ᱞᱟᱹᱭ ᱠᱮᱫᱟ ᱱᱚᱛᱮ ᱦᱚᱸ ᱫᱩᱣᱟᱹᱨ ᱵᱟᱯᱞᱟᱜ ᱠᱤ ᱠᱩᱥᱤ ᱨᱟᱹᱥᱠᱟᱹ ᱠᱟᱛᱮᱫ ᱚᱱᱟ ᱵᱟᱯᱞᱟᱜ ᱫᱚ ᱟᱹᱰᱤ ᱠᱚᱢ ᱜᱮ ᱦᱩᱭᱩᱜ ᱠᱟᱱᱟ ᱱᱟᱜ ᱡᱟᱦᱟᱸᱴᱟᱜ ᱮᱠᱟᱞ ᱜᱮᱭᱟ ᱟᱫᱚ ᱡᱟᱹᱥᱛᱤ ᱫᱚ ᱦᱩᱭᱩᱜ ᱠᱟᱱᱟ ᱱᱚᱜᱼᱚᱭ ᱟᱵᱚ ᱱᱚᱣᱟᱜ ᱱᱚᱜᱼᱚᱭ ᱜᱩᱲᱫᱟᱹ ᱧᱟᱯᱟᱢ ᱵᱟᱯᱞᱟ ᱢᱟᱱᱮ ᱟᱠᱤᱱ ᱠᱩᱥᱤᱵᱟᱹᱥᱤ ᱠᱟᱛᱮᱫ ᱟᱸᱜᱤᱨ ᱠᱟᱛᱮᱫ ᱠᱤᱱ ᱵᱟᱯᱞᱟᱜ ᱠᱟᱱ ᱜᱮᱭᱟ ᱱᱚᱝᱠᱟ ᱦᱚᱸ ᱡᱟᱹᱥᱛᱤ ᱦᱩᱭᱩᱜ ᱠᱟᱱ ᱜᱮᱭᱟ ᱪᱮᱫᱟᱜ ᱟᱵᱚᱨᱤᱱ ᱠᱚᱲᱟ ᱠᱚ ᱟᱨ ᱵᱟᱝ ᱠᱩᱲᱤ ᱠᱚ ᱡᱟᱦᱟᱸᱭ ᱢᱟᱹᱭ ᱠᱚ ᱠᱤᱭᱟ ᱡᱟᱦᱟᱸᱭ ᱠᱚ
ᱡᱟᱦᱟᱸᱭ ᱠᱚ ᱫᱩᱞᱟᱹᱲᱮᱜᱼᱟ ᱟᱨ ᱵᱟᱝ ᱡᱟᱦᱟᱱᱟᱜ ᱠᱚ ᱟᱠᱚ ᱚᱱᱟ ᱠᱚ ᱵᱟᱠᱚ ᱵᱩᱡᱷᱟᱹᱣ ᱫᱟᱲ ᱟᱠᱟᱫᱟᱼᱟ ᱡᱮ ᱫᱩᱣᱟᱹᱨ ᱵᱟᱯᱞᱟᱜ ᱨᱮ ᱪᱮᱫ ᱞᱮᱠᱟ ᱢᱚᱡᱽ ᱠᱷᱩᱥᱤ ᱧᱟᱢᱚᱜᱼᱟ ᱚᱠᱟᱞᱮᱠᱟᱭ ᱨᱮᱹᱭ ᱚᱠᱟ ᱞᱮᱠᱟ ᱟᱵᱚ ᱟᱹᱨᱤᱪᱟᱹᱞᱤᱛᱮ ᱚᱠᱟ ᱞᱮᱠᱟ ᱵᱟᱯᱞᱟ ᱦᱩᱭᱩᱜᱼᱟ ᱚᱱᱟ ᱨᱮᱱᱟᱜ ᱦᱚᱸ ᱴᱷᱤᱠ ᱦᱚᱸ ᱵᱟᱠᱚ ᱵᱟᱲᱟᱭ ᱟᱠᱟᱫᱟ ᱟᱫᱚ ᱚᱠᱚᱭᱟᱜ ᱚᱠᱟᱞᱮᱠᱟ ᱚᱥᱩᱵᱤᱫᱷᱟ ᱡᱚᱱᱚᱠᱚᱜ ᱦᱚᱭᱛᱳ ᱯᱟᱨᱮ ᱱᱤᱛᱚᱜ ᱟᱹᱞᱤᱧ ᱚᱱᱟ ᱱᱤᱭᱮ ᱦᱚᱸ ᱟᱹᱞᱤᱧᱟᱜ ᱠᱟᱛᱷᱟ ᱜᱮᱞᱤᱧ ᱞᱟᱹᱭᱫᱟ ᱟᱫᱚ ᱚᱱᱠᱟᱜᱮ ᱡᱮᱢᱚᱱ ᱵᱳᱭᱵᱤᱱ ᱟᱹᱵᱤᱱ ᱴᱷᱮᱱ ᱱᱤᱛᱚᱜ ᱠᱤᱪᱷᱤᱩ ᱟᱨᱛᱷᱤᱠᱚ ᱚᱵᱚᱥᱛᱟ ᱦᱚᱸ ᱠᱷᱟᱨᱟᱯ ᱧᱚᱜ ᱠᱟᱱᱟ ᱟᱫᱚ ᱱᱚᱝᱠᱟ ᱢᱟ ᱫᱩᱣᱟᱹᱨ ᱵᱟᱯᱞᱟᱜ ᱢᱟ ᱵᱟᱝ ᱥᱚᱢᱵᱷᱚᱵᱚᱜᱼᱟ ᱛᱚ ᱟᱹᱵᱤᱱ ᱦᱚᱸᱵᱤᱱ ᱵᱟᱫᱽᱫᱷᱚᱜᱼᱟ ᱱᱚᱣᱟ ᱟᱸᱜᱤᱨ ᱵᱟᱯᱞᱟᱜ ᱥᱮᱫ ᱜᱮ ᱚᱱᱠᱟᱜᱮ ᱮᱢᱚᱱ ᱦᱩᱭ ᱵᱟᱲᱟᱜ ᱠᱟᱱ ᱜᱮᱭᱟ ᱱᱚᱛᱮ ᱦᱚᱸ ᱟᱹᱛᱩ ᱴᱚᱴᱷᱟ ᱠᱚᱨᱮ ᱦᱚᱸ ᱜᱚᱴᱟ ᱜᱚᱴᱟ ᱞᱮᱠᱟᱜᱮ
ᱟᱪᱪᱷᱟ ᱛᱚ ᱟᱞᱮ ᱥᱮᱫ ᱫᱚ ᱢᱟᱱᱮ ᱚᱱᱠᱟ ᱫᱚ ᱟᱹᱰᱤ ᱠᱚᱢ ᱟᱜᱤᱨ ᱵᱟᱯᱞᱟ ᱚᱠᱟᱴᱟ ᱵᱮᱱ ᱢᱮᱱ ᱦᱚᱪᱚ ᱠᱮᱫᱟ ᱚᱱᱟ ᱫᱚ ᱟᱹᱰᱤ ᱠᱚᱢ ᱢᱟᱱᱮ ᱥᱟᱵ ᱠᱟᱜᱢᱮ ᱚᱠᱟᱨᱮ ᱪᱚᱝ ᱜᱚᱜᱚ ᱵᱟᱵᱟ ᱨᱮᱵᱮᱱ ᱵᱟᱠᱚ ᱛᱟᱦᱮᱱᱟ ᱦᱚᱭᱛᱮ ᱯᱟᱨᱮ ᱠᱩᱲᱤ ᱨᱮᱱ ᱦᱚᱛᱮ ᱯᱟᱨᱮ ᱠᱚᱲᱟ ᱨᱮᱱ ᱛᱚ ᱪᱮᱫ ᱪᱚᱝ ᱥᱤᱪᱩᱭᱮᱥᱚᱱ ᱠᱟᱨᱚᱱ ᱛᱮ ᱠᱩᱥᱤ ᱨᱟᱹᱡᱤ ᱵᱟᱝ ᱛᱟᱦᱮᱱ ᱠᱷᱟᱱ ᱜᱮ ᱱᱚᱣᱟ ᱫᱚ ᱦᱩᱭᱩᱜᱭᱼᱟ ᱵᱟᱴ ᱟᱨᱛᱷᱤᱠ ᱡᱮᱥᱮ ᱠᱤ ᱯᱚᱭᱥᱟ ᱴᱟᱠᱟ ᱱᱤᱭᱟᱹ ᱛᱮ ᱡᱮ ᱵᱟᱯ ᱵᱟᱯᱞᱟ ᱚᱱᱠᱟ ᱵᱟᱝ ᱦᱩᱭᱩᱜ ᱠᱟᱱᱟ ᱚᱱᱟ ᱠᱟᱛᱷᱟ ᱫᱚ ᱵᱟᱝ ᱠᱟᱱᱟ ᱢᱟᱱᱮ ᱟᱞᱮ ᱥᱮᱫ ᱫᱚ ᱱᱚᱝ ᱚᱱᱠᱟ ᱠᱟᱱᱟ ᱡᱮ ᱟᱢᱟᱜ ᱛᱤᱱᱟᱹᱜ ᱠᱩᱞᱟᱹᱣ ᱡᱩᱲᱟᱹᱣ ᱢᱮᱱᱟᱜ ᱛᱟᱢᱟ ᱟᱢ ᱤᱱᱟᱹ ᱛᱮᱜᱮ ᱵᱟᱯᱞᱟᱜ ᱤᱱᱟᱹ ᱛᱟᱭᱱᱚᱢ ᱟᱞᱮ ᱥᱮᱫ ᱫᱚ ᱱᱚᱝᱠᱟ ᱢᱮᱱᱟᱜ-ᱟ ᱡᱮ ᱟᱛᱩᱨ ᱨᱮ ᱛᱤᱱᱟᱹᱜ ᱦᱚᱲ ᱢᱮᱱᱟᱜ ᱠᱚᱣᱟ ᱠᱚᱣᱟ ᱢᱤᱫᱴᱮᱡ ᱚᱱᱟ ᱢᱤᱫᱴᱮᱡ ᱢᱟᱱᱮ ᱢᱤᱫᱴᱮᱡ ᱥᱚᱢᱟᱡᱽ ᱢᱮᱱᱟᱜ ᱟ ᱛᱚ ᱛᱚ ᱟᱵᱚ ᱟᱛᱩ ᱢᱟᱱᱮ ᱟᱵᱚᱣᱟᱜ ᱥᱚᱢᱟᱡᱽ ᱡᱮ ᱛᱤᱱ ᱢᱟᱨᱟᱝ ᱢᱤᱫᱴᱮᱱ ᱢᱮᱱᱟᱜ ᱟᱠᱟᱫᱟ ᱛᱚ ᱚᱱᱟ ᱨᱮ ᱛᱤᱱᱟᱹᱜ ᱦᱚᱲ ᱢᱮᱱᱟᱜ ᱵᱚᱱᱟ ᱢᱟᱱᱮ ᱛᱤᱱᱟᱹᱜ ᱦᱚᱲᱟᱜ ᱚᱲᱟᱜ ᱢᱮᱱᱟᱜ-ᱟ ᱛᱚ ᱚᱱᱟ ᱡᱚ ᱯᱨᱚᱛᱮᱠ ᱯᱚᱨᱛᱤ ᱚᱲᱟᱜ ᱠᱷᱚᱱ ᱯᱮ ᱠᱮᱡᱤ ᱠᱟᱛᱮᱜ ᱪᱟᱣᱞᱤᱮ ᱟᱨ ᱢᱤᱫᱥᱚ ᱴᱟᱠᱟ ᱠᱟᱛᱮ ᱛᱮᱱ ᱯᱚᱭᱥᱟ ᱢᱟᱱᱮ ᱠᱚ ᱮᱢ ᱜᱚᱲᱚᱜ-ᱟ
ᱠᱮᱫᱟ ᱜᱚᱢᱠᱮ ᱱᱚᱛᱮ ᱦᱚᱸ ᱟᱞᱮ ᱚᱱᱠᱟᱜᱮ ᱢᱮᱱᱟᱜ-ᱟ ᱡᱟᱦᱟᱸ ᱵᱟᱯᱞᱟ ᱡᱟᱦᱟᱱᱟᱜ ᱵᱟᱯᱞᱟ ᱦᱩᱭᱩᱜ ᱱᱚᱣᱟ ᱟᱸᱜᱤᱨ ᱧᱟᱯᱟᱢ ᱵᱟᱯᱞᱟ ᱦᱩᱭᱩᱜ ᱠᱤ ᱫᱩᱣᱟᱹᱨ ᱵᱟᱯᱞᱟ ᱦᱩᱭᱩᱜ ᱚᱱᱟ ᱫᱚ ᱡᱟᱦᱟᱸᱭ ᱠᱚᱜᱮ ᱟᱛᱩ ᱨᱮ ᱡᱟᱦᱟᱸ ᱛᱤᱱᱟᱹᱜ ᱟᱹᱛᱩ ᱜᱮ ᱢᱮᱱᱟᱜ-ᱟ ᱥᱩᱨ ᱨᱮ ᱟᱨ ᱵᱟᱝ ᱜᱤᱨᱟᱹᱯ ᱯᱮᱲᱟ ᱠᱚ ᱡᱷᱚᱛᱚ ᱠᱚᱜᱮ ᱥᱚᱢᱚᱛ ᱢᱚᱬᱮ ᱠᱤᱞᱳ ᱪᱟᱣᱞᱮ ᱟᱨ ᱥᱚᱭ ᱴᱟᱠᱟ ᱯᱩᱭᱥᱟ ᱚᱱᱠᱟ ᱱᱚᱛᱮ ᱦᱚᱸ ᱢᱮᱱᱟᱜ ᱟᱠᱟᱫᱟ ᱡᱟᱦᱟᱸ ᱚᱱᱟ ᱠᱚᱛᱮ ᱦᱚᱸ ᱡᱩᱫᱤ ᱟᱠᱚ ᱟᱨᱛᱷᱤᱠᱚ ᱚᱵᱚᱥᱛᱟ ᱦᱚᱸ ᱡᱩᱫᱤ ᱠᱷᱟᱨᱟᱯ ᱧᱚᱜ-ᱟ ᱚᱱᱟ ᱠᱚᱛᱮ ᱦᱚᱸ ᱠᱤᱪᱷᱤ ᱦᱚᱸᱠᱚ ᱥᱟᱦᱟᱡᱚᱫ ᱫᱟᱬᱟᱣ ᱜᱚᱫᱚᱜ-ᱟ ᱛᱚ ᱚᱱᱠᱟᱱ ᱟᱹᱛᱩ ᱠᱚᱨᱮ ᱢᱟᱦᱚ ᱠᱚᱢ ᱠᱚᱢ ᱟᱹᱛᱩ ᱢᱟ ᱵᱟᱹᱪᱩᱜ ᱟᱹᱱᱤᱡ ᱟᱹᱰᱤ ᱟᱢᱫᱟ ᱯᱚᱪᱟᱥ ᱥᱚᱭ ᱜᱷᱚᱨ ᱠᱤ ᱰᱮᱹᱲᱥᱚ ᱜᱷᱚᱨ ᱚᱱᱠᱟ ᱦᱚᱸ ᱠᱚ ᱦᱩᱭ ᱫᱟᱲᱮᱭᱟᱜ ᱠᱟᱱ ᱜᱮᱭᱟ ᱛᱚ ᱤᱱᱟᱹᱜ ᱰᱷᱮᱨ ᱦᱚᱲᱟᱜ ᱪᱟᱣᱞᱮ ᱠᱚ ᱯᱩᱭᱥᱟᱹ ᱠᱚ ᱛᱚ ᱠᱚᱢ ᱢᱟ ᱵᱟᱝ ᱠᱚᱢᱚᱜ-ᱟ ᱛᱚ ᱚᱱᱟ ᱛᱮᱜᱮ ᱟᱨ ᱱᱩᱠᱩ ᱵᱟᱹᱨᱭᱟᱹᱛ ᱠᱚ ᱟᱨ ᱵᱟᱝ ᱡᱚᱢ ᱧᱩ ᱠᱚ ᱚᱠᱟ ᱨᱮᱦᱚᱸ ᱵᱟᱝ ᱠᱷᱟᱴᱚᱜ-ᱟ ᱯᱟᱞᱤᱧ ᱵᱩᱡᱷᱟᱹᱣ ᱮᱫᱟ ᱛᱚ ᱚᱱᱟ ᱱᱤᱭᱚᱢ ᱦᱚᱸ ᱜᱚᱴᱟ ᱜᱚᱴᱟ ᱞᱟᱜᱟ ᱨᱮᱜᱮ ᱪᱟᱹᱞᱩᱠ ᱟᱠᱟᱱᱟ ᱜᱚᱴᱟ ᱫᱤᱥᱚᱢ ᱠᱚᱨᱮ ᱠᱷᱚᱱ ᱧᱮᱞ ᱵᱟᱲᱟᱭᱮᱫᱟ ᱟᱵᱤᱱ ᱦᱚᱸᱵᱤᱱ ᱞᱟᱹᱭ ᱠᱮᱫᱟ ᱚᱱᱟ ᱦᱚᱸ ᱵᱷᱟᱹᱜᱤ
ᱦᱩᱸ ᱦᱮᱸ ᱛᱚ ᱚᱱᱟ ᱦᱤᱥᱟᱹᱵ ᱠᱟᱛᱮᱜ ᱥᱟᱵ ᱠᱟᱜ ᱢᱮ ᱟᱢᱟᱜ ᱚᱠᱟ ᱞᱮᱠᱟ ᱢᱟᱱᱮ ᱠᱷᱩᱞᱟᱹᱣ ᱢᱮᱱᱟᱜ ᱛᱟᱢᱟ ᱛᱚ ᱚᱱᱟ ᱦᱤᱥᱟᱹᱵ ᱛᱮ ᱦᱚᱲ ᱱᱮᱣ ᱛᱟ ᱥᱮ ᱜᱤᱨᱟᱹ ᱠᱚᱣᱟ ᱛᱚ ᱚᱱᱠᱟ ᱠᱟᱛᱮ ᱵᱟᱯᱞᱟ ᱢᱟᱱᱮ ᱦᱩᱭᱩᱜ-ᱟ ᱡᱮᱥᱮ ᱟᱞᱮᱥᱮᱫ ᱫᱚ ᱡᱟᱦᱟᱸᱭ ᱠᱩᱲᱤ ᱥᱮ ᱠᱚᱲᱟ ᱟᱜ ᱡᱩᱫᱤ ᱟᱸᱜᱤᱨ ᱟᱜᱩ ᱠᱤᱫᱤᱭᱟ ᱛᱚ ᱠᱚᱢ ᱥᱮ ᱠᱚᱢ ᱩᱱᱤ ᱢᱟᱱᱮ ᱳᱭᱟᱱ ᱢᱟᱱᱛᱷ ᱢᱟᱱᱮ ᱢᱤᱫ ᱪᱟᱸᱫᱳ ᱵᱷᱤᱛᱨᱤ ᱨᱮᱜᱮ ᱵᱟᱯᱞᱟᱜ ᱡᱟᱹᱨᱩᱲ
ᱟᱪᱪᱷᱟ ᱟᱞᱮ ᱫᱚ ᱜᱚᱝᱠᱮ ᱚᱱᱠᱟ ᱫᱚ ᱵᱟᱹᱱᱩᱜ ᱟᱠᱟᱫᱟ ᱛᱚ ᱱᱚᱣᱟ ᱠᱷᱟᱹᱛᱤᱨ ᱵᱟᱹᱱᱩᱜ ᱟᱠᱟᱫᱟ ᱡᱮ ᱡᱮᱢᱚᱱ ᱡᱟᱦᱟᱸᱭ ᱟᱝᱜᱤᱨᱟᱹ ᱵᱟᱯᱞᱟ ᱛᱮ ᱦᱩᱭᱮᱱ ᱠᱤ ᱚᱱᱟ ᱫᱩᱣᱟᱹᱨ ᱵᱟᱯᱞᱟᱜ ᱠᱟᱛᱷᱟ ᱫᱚ ᱟᱹᱨᱤᱭᱟᱜᱟ ᱚᱠᱟ ᱟᱝᱜᱤᱨ ᱵᱟᱯᱞᱟᱜ ᱠᱟᱛᱷᱟᱧ ᱞᱟᱹᱭ ᱮᱫᱟ ᱚᱱᱟ ᱡᱟᱦᱟᱸᱭ ᱡᱩᱫᱤ ᱟᱝᱜᱤᱨ ᱟᱹᱜᱩ ᱠᱮᱫᱟ ᱡᱟᱦᱟᱸᱭ ᱢᱤᱫᱴᱟᱝ ᱠᱩᱲᱤ ᱦᱚᱯᱚᱱ ᱛᱚ ᱩᱱᱤ ᱛᱤᱱ ᱵᱷᱳᱨ ᱟᱡᱟᱜ ᱚᱱᱮ ᱠᱩᱲᱤ ᱯᱟᱥᱴᱟ ᱥᱮᱫ ᱠᱷᱚᱱᱟᱜ ᱠᱤ ᱟᱡ ᱴᱷᱮᱱ ᱠᱷᱚᱱᱟᱜ ᱟᱨᱛᱷᱤᱠᱚ ᱯᱚᱨᱤᱢᱟᱱ ᱨᱮ ᱵᱟᱭ ᱢᱟᱱᱮ ᱡᱩᱴᱟᱹᱣ ᱫᱟᱲᱮ ᱠᱟᱫᱟ ᱛᱚ ᱤᱱ ᱵᱷᱳᱨ ᱦᱚᱭᱛᱚ ᱯᱚᱨᱮ ᱢᱤᱫ ᱵᱚᱪᱷᱚᱨ ᱜᱟᱱ ᱛᱚ ᱚᱠᱛᱚ ᱦᱚᱸᱭ ᱥᱚᱢᱚᱭ ᱤᱫᱤ ᱫᱟᱲᱮᱭᱟᱜ ᱠᱟᱱ ᱜᱮᱭᱟ ᱠᱚ ᱱᱮᱛᱟᱨ ᱦᱚᱸ ᱢᱤᱫ ᱵᱚᱪᱷᱚᱨ ᱵᱟᱨ ᱵᱚᱪᱷᱚᱨ ᱫᱷᱟᱹᱨᱤᱡ ᱦᱚ ᱚᱱᱟ ᱫᱚ ᱥᱮᱱᱚᱜ ᱠᱟᱱ ᱜᱮᱭᱟ ᱱᱟᱦᱟᱜ
ᱦᱮᱸ ᱟᱞᱮ ᱥᱮᱫ ᱢᱟᱱᱮ ᱟᱞᱮᱥᱮᱫ ᱨᱮᱱ ᱦᱚᱲ ᱫᱚ ᱱᱚᱣᱟ ᱠᱚ ᱢᱮᱱᱟ ᱡᱮ ᱠᱟᱱ ᱛᱟᱭᱱᱚᱢ ᱠᱟᱱ ᱵᱟᱯᱞᱟ ᱫᱚ ᱡᱟᱹᱨᱩᱲ ᱜᱮᱭᱟ ᱛᱚ ᱟᱢ ᱱᱤᱛᱮᱢ ᱵᱟᱯᱞᱟᱜ ᱟᱨ ᱵᱟᱨ ᱛᱟᱢᱟ ᱱᱤᱛ ᱮᱢᱟᱨᱡᱮᱱᱥᱤᱢ ᱵᱟᱯᱟ ᱫᱚ ᱠᱷᱚᱨᱪᱟ ᱠᱤᱪᱩ ᱠᱚᱢ ᱛᱟᱦᱮᱱ ᱛᱟᱢᱟ ᱢᱟᱱᱮ ᱮᱢᱟᱨᱡᱮᱱᱥᱤ ᱵᱟᱯ ᱵᱟᱯᱞᱟᱭ ᱡᱟᱦᱟᱸᱭ ᱟᱢ ᱵᱟᱢ ᱜᱤᱨᱟᱹᱣᱟᱭ ᱨᱮᱦᱚᱸ ᱩᱱᱤ ᱵᱟᱭ ᱢᱮᱱᱟ ᱵᱟᱭ ᱜᱤᱨᱟᱹᱣ ᱪᱮᱫᱟᱜ ᱩᱱᱤ ᱮᱢᱟᱨᱡᱮᱱᱥᱤ ᱵᱟᱯᱞᱟ ᱠᱟᱱ ᱛᱟᱭᱟ᱾
ᱵᱟᱯᱞᱟ ᱠᱟᱱᱟ